ᱦᱮᱞᱳ
ᱦᱮᱸ ᱡᱚᱦᱟᱨ ᱜᱮ ᱜᱚᱢᱠᱮ
ᱡᱚᱦᱟᱨ ᱜᱮ ᱡᱚᱦᱟᱨ ᱜᱮ
ᱚ ᱪᱮᱫ ᱠᱚᱵᱮᱱ ᱪᱤᱠᱟᱹ ᱵᱟᱲᱟᱭᱮᱫᱟ?
ᱱᱚᱜ-ᱚᱭ ᱱᱤᱛᱚᱜ ᱜᱮ ᱠᱤᱫᱩᱜ ᱠᱚ ᱦᱩᱭᱱᱟ᱾
ᱟᱵᱮᱱ ᱜᱮ ᱪᱮᱫ ᱵᱮᱱ ᱪᱤᱠᱟᱹᱭᱮᱫ ᱠᱟᱱᱟ?
ᱱᱚᱜᱼᱚᱭ ᱠᱤᱫᱩᱜ ᱠᱟᱛᱮᱜ ᱱᱚᱜᱼᱚᱭ ᱱᱟᱥᱮᱱᱟᱜ ᱫᱩᱲᱩᱵ ᱦᱩᱭᱩᱜ ᱠᱟᱱᱟ
ᱟᱪᱪᱷᱟ ᱚᱠᱟ ᱥᱮᱫ ᱨᱮ ᱚᱲᱟᱜ ᱥᱮᱫ ᱨᱮᱜᱮ,
ᱱᱚᱜᱚᱭ ᱠᱞᱟᱵ ᱥᱮᱫ ᱞᱤᱧ ᱦᱮᱡ ᱟᱠᱟᱱ ᱜᱮ
ᱟᱪᱪᱷᱟ ᱟᱪᱪᱷᱟ
ᱟᱨ ᱟᱵᱮᱱ ᱫᱚ ᱠᱤᱫᱩᱵ ᱠᱚ ᱡᱚᱢ ᱵᱟᱲᱟ ᱠᱮᱫᱟ ᱵᱮᱱ ᱥᱮ ᱵᱟᱝ?
ᱦᱮᱸ ᱡᱚᱢ ᱵᱟᱲᱟ ᱠᱮᱫᱟᱞᱤᱧ ᱱᱚᱭ ᱡᱚᱢ ᱠᱟᱛᱮᱫ ᱜᱮ ᱮᱠᱷᱚᱱ ᱫᱚ ᱫᱩᱲᱩᱵ ᱠᱟᱱᱟᱞᱤᱧ᱾
ᱦᱮᱸ
ᱫᱤᱭᱮ ᱛᱟᱦᱚᱞᱮ ᱱᱟᱯᱟᱭ ᱜᱮ ᱢᱮᱱᱟᱜ ᱵᱮᱱᱟ ᱟᱵᱮᱱ ᱫᱚ
ᱦᱮᱸ ᱱᱟᱯᱟᱭ ᱵᱟᱲᱟ ᱜᱮ ᱟᱵᱮᱱ ᱜᱮ ᱪᱮᱫ ᱞᱮᱠᱟ ᱢᱮᱱᱟᱜ
ᱟᱹᱞᱤᱧ ᱦᱚᱸ ᱱᱚᱜᱼᱚᱭ ᱪᱟᱸᱫᱳ ᱟᱥᱤᱨᱵᱟᱫᱽ ᱛᱮ ᱱᱟᱯᱟᱭ ᱜᱮ ᱮᱠᱷᱚᱱ ᱫᱚ᱾
ᱦᱮᱸ ᱪᱟᱸᱫᱩ ᱵᱟᱵᱩ ᱫᱚ ᱪᱟᱸᱫᱩ ᱟᱥᱤᱨᱵᱟᱫᱽ ᱛᱮᱫᱚ ᱵᱟᱝ ᱟᱵᱚ ᱫᱚ ᱢᱟᱨᱟᱝ ᱵᱩᱨᱩ ᱟᱥᱤᱨᱵᱟᱫ ᱛᱮ᱾
ᱟᱪᱪᱷᱟ ᱟᱪᱪᱷᱟ
ᱟᱵᱚ ᱫᱚ ᱢᱟᱨᱟᱝ ᱵᱩᱨᱩ ᱡᱟᱦᱮᱨ ᱟᱭᱩ ᱩᱱᱠᱩ ᱜᱮ ᱟᱵᱚᱨᱮᱱ ᱫᱚ ᱢᱟᱱᱮ ᱞᱟᱹᱴᱷᱩ ᱵᱩᱨᱩ ᱠᱚᱦᱚ ᱠᱚ ᱦᱚᱲ
ᱦᱳᱭ ᱦᱳᱭ
ᱟᱨ ᱪᱤᱞ ᱞᱤᱠᱟ ᱛᱟᱵᱱᱟ ᱱᱚᱣᱟ ᱦᱩᱞ ᱫᱤᱵᱚᱥ ᱫᱚ ᱟᱯᱮᱥᱮᱫ ᱫᱚ?
ᱫᱟᱜ ᱫᱚ ᱵᱷᱟᱹᱜᱤ ᱜᱮ ᱫᱟᱜ ᱮᱱᱟ ᱟᱹᱰᱤ ᱢᱚᱸᱡᱽ ᱜᱮ
ᱦᱮᱸ
ᱢᱤᱪᱷᱤᱞ ᱠᱚ ᱪᱟᱞᱟᱣ ᱦᱩᱭ ᱠᱟᱱ ᱛᱟᱦᱮᱸᱱᱟ ᱫᱤᱭᱮ ᱦᱮᱡ ᱠᱟᱛᱮᱜ ᱠᱤᱪᱷᱩ ᱢᱟᱱᱮ ᱠᱟᱹᱴᱤᱡ ᱵᱚᱠᱛᱚᱵᱚ ᱠᱚ ᱛᱟᱦᱮᱸ ᱠᱟᱱᱟ ᱚᱱᱟ ᱠᱚ ᱵᱚᱠᱛᱚᱵᱚ ᱠᱚ ᱟᱸᱡᱚᱢ
ᱦ
ᱛᱟᱯᱚᱨᱮ ᱯᱨᱟᱭᱡ ᱠᱚ ᱮᱢᱵᱟ
ᱩᱱᱫᱤᱱ ᱫᱚ- ᱢᱟᱱᱮ- ᱛᱚ ᱩᱱᱫᱤᱱ ᱫᱚ ᱩᱫᱩᱜ ᱦᱩᱭᱩᱜ ᱛᱟᱵᱚᱱᱟ ᱟᱵᱩᱣᱟᱜ ᱦᱩᱞ ᱢᱟᱦᱟ ᱫᱚ ᱢᱟᱱᱮ ᱫᱩᱠ ᱫᱤᱱ ᱠᱟᱱ ᱛᱟᱵᱚᱱᱟ᱾ ᱩᱱ ᱫᱤᱱ ᱫᱚ ᱩᱫᱩᱜ ᱦᱩᱭᱩᱜ ᱛᱟᱵᱚᱱᱟ ᱡᱮ ᱟᱵᱚ ᱥᱟᱱᱛᱟᱞ ᱠᱚᱫᱚ ᱱᱤᱛᱚᱜ ᱦᱚᱸ- ᱪᱤᱨᱜᱟᱹᱞ ᱜᱮ ᱢᱮᱱᱟᱜ ᱠᱚᱣᱟ᱾
ᱦᱩᱸ
ᱟᱨ ᱪᱟᱥ ᱠᱚᱫᱚ ᱛᱤᱱᱟᱹᱜ ᱥᱟᱺᱜᱤᱧ
ᱪᱟᱥ ᱠᱚᱫᱚ ᱦᱳᱭ ᱟᱠᱟᱱ ᱜᱮᱭᱟ ᱢᱚᱴᱟ ᱢᱩᱴᱤ ᱥᱮᱨᱢᱟ ᱡᱟᱹᱨᱤ ᱫᱟᱜ ᱛᱮᱜᱮ
ᱟᱨ ᱤᱭᱟᱹ ᱠᱚᱫᱚ- ᱢᱟᱱᱮ ᱫᱟᱜ ᱵᱟᱲᱟᱭᱮᱫ ᱜᱮᱭᱟᱭ ᱥᱮ ᱵᱟᱝ
ᱦᱩᱸ ᱥᱮᱨᱢᱟ ᱡᱟᱹᱲᱤ ᱫᱟᱜ ᱛᱮᱜᱮ
ᱦ ᱚ ᱵᱟᱨᱚ ᱢᱟᱥ ᱜᱮᱯᱮ ᱪᱟᱥ ᱛᱟᱦᱮᱱ
ᱵᱟ ᱵᱟ ᱢᱟᱱᱮ ᱱᱚᱸᱜᱼᱚᱭ ᱱᱤᱭᱟᱹ ᱢᱟ ᱱᱤᱭᱟᱹ ᱢᱟᱥ ᱜᱮ
ᱱᱤᱟᱣᱹ ᱢᱟᱥ ᱢᱟᱱᱮ ᱱᱚᱜᱚᱭ ᱫᱟᱜ ᱡᱟᱹᱯᱩᱫ ᱫᱟᱜ ᱨᱮᱜᱮ ᱵᱟᱝ
ᱦᱮᱸ
ᱟᱞᱮ ᱥᱮᱫ ᱫᱚ ᱱᱚᱜᱚᱭ ᱵᱟᱨᱚ ᱢᱟᱥᱞᱮ ᱪᱟᱥ ᱛᱟᱦᱮᱸᱱᱟ
ᱟᱪᱪᱷᱟ ᱫᱤᱭᱮ ᱛᱟᱦᱚᱞᱮ ᱪᱮᱫ ᱠᱚᱯᱮ ᱪᱟᱥ ᱛᱟᱦᱮᱱᱟ
ᱛᱚ ᱟᱯᱷᱚᱨ ᱠᱚ ᱮᱨ ᱦᱩᱭᱠᱟᱱᱟ
ᱟᱪᱪᱷᱟ ᱢᱟᱱᱮ ᱥᱩᱫᱷᱩ ᱟᱯᱟᱨ ᱠᱚ ᱪᱟᱥ ᱨᱮᱱᱟᱜ ᱯᱮ ᱥᱮ ᱩᱛᱩ ᱠᱚᱣᱟ ᱦᱚᱸ
ᱦᱸ ᱵᱟᱱᱟᱨ ᱜᱤ ᱟᱯᱷᱚᱨ ᱦᱩᱲᱩ- ᱯᱷᱤ ᱪᱟ ᱪᱮᱫ ᱠᱚ ᱢᱮᱛᱟᱜᱼᱟ ᱤᱭᱟᱹᱠᱚ-
ᱦ ᱵᱤᱝᱽᱞᱟᱹ ᱯᱷᱤᱝᱞᱟᱹ ᱟᱹᱞᱩᱢᱟᱹᱞᱩ ᱡᱟᱦᱟᱱᱟᱜ ᱠᱚᱜᱮ
ᱟᱪᱷᱟ ᱟᱪᱪᱷᱟ ᱟᱪᱪᱷᱟ ᱛᱟᱦᱞᱮ ᱟᱯᱮ ᱥᱮᱫ ᱫᱚ ᱢᱟᱱᱮ ᱚᱱᱟ ᱠᱚ ᱫᱟᱢ ᱚᱱᱟ ᱠᱚ- ᱥᱚᱵᱽᱡᱤ ᱠᱚᱣᱟᱜ ᱫᱟᱢ ᱫᱚ ᱛᱟᱦᱚᱞᱮ ᱠᱚᱢ ᱜᱮᱭᱟ
ᱦᱮᱸ ᱠᱚᱢ ᱫᱚ ᱟᱞᱮ ᱥᱮᱫ ᱫᱚ ᱠᱚᱢ ᱫᱚ ᱠᱚᱢ ᱜᱮᱭᱟ ᱟᱫᱚ ᱫᱤᱥᱚᱢ ᱥᱮᱫ- ᱠᱚ ᱦᱤᱞᱟᱜᱼᱟ ᱜᱟᱹᱰᱤ ᱠᱚᱛᱮ ᱚᱱᱛᱮ ᱫᱚ ᱡᱟᱹᱥᱛᱤ ᱜᱮᱠᱚ ᱫᱟᱢᱟᱜᱼᱟ
ᱟᱪᱪᱷᱟ
ᱟᱨ ᱟᱯᱮ ᱥᱮᱫ ᱫᱚ ᱪᱮᱫ ᱠᱚᱯᱮ ᱪᱟᱥ ᱵᱟᱲᱟᱮᱫᱼᱟ
ᱟᱞᱮ ᱥᱮᱫ ᱱᱚᱜᱼᱚᱭ ᱥᱩᱫᱩ ᱦᱩᱲᱩ ᱠᱚᱜᱤ
ᱦᱩᱲᱩ ᱠᱚᱜᱮ
ᱦᱩᱸ
ᱤᱭᱟᱹ ᱠᱚᱫᱚ ᱵᱟᱯᱮ ᱪᱟᱥ ᱛᱮ ᱱᱟᱦᱟᱜ
ᱡᱤᱫ ᱠᱚ
ᱥᱚᱵᱽᱡᱤ ᱠᱚᱫᱚ
ᱥᱚᱵᱡᱤ ᱠᱚᱫᱚ ᱵᱟᱞᱮ ᱪᱟᱥ ᱵᱟᱲᱟᱭ ᱛᱟᱦᱮᱱᱟ ᱥᱩᱫᱩ ᱚᱱᱟ ᱦᱩᱲᱩ ᱠᱚᱜᱮ
ᱦᱩᱲᱩ ᱠᱚᱜᱮ ᱦᱩᱸ ᱟᱞᱮ ᱦᱚᱸ ᱟᱯᱮ ᱥᱮᱫ ᱫᱚ ᱚᱱᱟ- ᱢᱟᱱᱮ ᱵᱚᱨᱥᱟ ᱠᱟᱞ ᱨᱮᱜᱤ ᱟᱯᱮ ᱫᱚ ᱪᱟᱥ ᱫᱚ ᱵᱟᱝ
ᱦᱩᱸ ᱦᱩᱸ
ᱱᱚᱭ ᱥᱮᱨᱢᱟ ᱡᱳᱨᱮ ᱫᱟᱜ ᱛᱮᱜᱮ-
ᱩᱸ ᱦᱩᱸ ᱟᱞᱮᱥᱮᱫ ᱫᱚ ᱱᱚᱜ ᱚᱭ ᱠᱷᱮᱛ ᱠᱚᱨᱮ ᱯᱟᱢᱯ ᱠᱚᱞᱮ ᱞᱟᱜᱟᱣᱟᱜᱼᱟ ᱯᱟᱢᱯ ᱠᱚᱛᱮ ᱫᱟᱜ ᱞᱮ ᱨᱟᱠᱟᱜᱟ ᱟᱨ ᱱᱟᱦᱮᱞ ᱠᱚᱫᱚ ᱪᱮᱫ ᱛᱮᱯᱮ ᱥᱤᱭ ᱛᱟᱦᱮᱱᱟ ᱜᱟᱹᱰᱤ ᱜᱷᱚᱲᱟ ᱛᱮ ᱥᱮ ᱚᱱᱠᱟ ᱜᱟᱹᱭ ᱠᱚ ᱰᱟᱺᱝᱨᱟ ᱠᱚ ᱢᱮᱱᱟᱜ ᱠᱚᱛᱟ ᱯᱮᱭᱟ
ᱱᱚᱜᱚᱭ ᱜᱟᱹᱭ ᱰᱟᱺᱝᱨᱟ ᱠᱚᱫᱚ ᱵᱟᱹᱜ ᱫᱚ ᱵᱟᱹᱱᱩᱜ ᱠᱚᱣᱟ ᱮᱠᱷᱚᱱ ᱫᱚ ᱜᱟᱹᱰᱤ ᱠᱚᱛᱮ ᱜᱮ
ᱦᱩᱸ ᱱᱮᱛᱟᱨ ᱫᱚ ᱦᱮᱸ ᱜᱟᱹᱭ ᱰᱟᱺᱝᱨᱟ
ᱦᱩᱸ ᱦᱳᱭ ᱦᱳᱭ
ᱫᱤᱭᱮ ᱛᱟᱦᱚᱞᱮ ᱟᱵᱮᱱ ᱫᱚ ᱪᱮᱫ ᱵᱟᱯᱞᱟ ᱵᱟᱯᱞᱟ ᱠᱚ ᱦᱩᱭ ᱟᱠᱟᱱ ᱛᱟᱵᱮᱱᱟ ᱥᱮ ᱵᱟᱝ
ᱵᱟᱯᱞᱟ ᱠᱚᱫᱚ ᱵᱟᱝ ᱦᱩᱭᱩᱜ ᱠᱟᱱᱟ ᱱᱚᱜᱚᱭ ᱠᱟᱹᱢᱤ ᱠᱚᱞᱤᱧ ᱱᱚᱜᱚᱭ ᱡᱚᱭᱮᱱ ᱠᱟᱫᱟ ᱱᱚᱣᱟ ᱥᱟᱢᱱᱮ ᱜᱤ ᱟᱫᱚ ᱠᱟᱹᱢᱤ ᱠᱩᱞᱤᱧ ᱧᱮᱞ ᱞᱤᱜᱤ ᱵᱷᱟᱹᱜᱤ ᱞᱤᱧ ᱫᱟᱹᱲᱤᱜ ᱠᱟᱱᱟ ᱠᱷᱟᱡ ᱚᱲᱟᱜ ᱫᱩᱣᱟᱹᱨ ᱠᱟᱛᱮᱜ ᱟᱹᱞᱤᱧ ᱦᱚᱞᱤᱧ ᱵᱟᱯᱞᱟᱜᱼᱟ
ᱟᱪᱪᱷᱟ ᱦᱳᱭ ᱦᱳᱭ ᱦᱳᱭ
ᱟᱨ ᱟᱵᱮᱱ ᱫᱚ ᱵᱟᱯᱞᱟᱭ ᱱᱟᱵᱮᱱ ᱥᱮ ᱵᱟᱝ
ᱦᱮᱸ ᱟᱹᱞᱤᱧ ᱫᱚ ᱮᱠᱷᱚᱱ ᱫᱚ ᱵᱟᱹᱞᱤᱧ ᱵᱟᱯᱞᱟᱣ ᱠᱟᱱᱟ ᱮᱠᱷᱚᱱ ᱫᱚ ᱚᱲᱟᱜ ᱠᱚᱨᱮ ᱜᱮ ᱛᱟᱦᱮᱸ ᱦᱩᱭᱩᱜ ᱠᱟᱱᱟ
ᱟᱨ ᱡᱩᱫᱤ ᱵᱟᱯᱞᱟᱜ ᱟᱵᱮᱱ ᱠᱷᱟᱱ ᱞᱟᱹᱭᱚ ᱱᱚ ᱵᱮᱱ ᱱᱚᱛᱮ ᱟᱭᱢᱟ ᱢᱮᱱᱟᱜ ᱠᱚᱣᱟ ᱢᱟᱱᱮ ᱵᱷᱟᱹᱜᱤ ᱵᱷᱟᱹᱜᱤ ᱠᱩᱲᱤ ᱜᱤ ᱨᱟᱭᱵᱟᱲ ᱟᱢᱟᱞᱤᱧ ᱢᱮᱱᱟᱠᱟᱜ
ᱟᱪᱪᱷᱟ ᱟᱪᱪᱷᱟ ᱟᱪᱪᱷᱟ ᱚᱵᱩᱥᱪᱚᱭ
ᱦᱮᱸ
ᱚᱱᱠᱟ ᱜᱤ ᱤᱱᱠᱟᱹ ᱚᱠᱚᱭ ᱢᱤᱫᱴᱮᱱ ᱚᱱᱠᱟ ᱜᱮ ᱢᱤᱫᱴᱮᱱ ᱚᱠᱚᱭ ᱪᱮ ᱤᱱᱠᱟᱹ ᱛᱤᱧ ᱠᱟᱛᱷᱮᱱᱟᱭᱮ
ᱢᱟᱱᱮ ᱢᱤᱫᱴᱮᱱ ᱚᱠᱚᱭ ᱢᱤᱫᱴᱮᱱ ᱠᱩᱲᱤ ᱢᱤᱛᱟᱹᱧ ᱠᱟᱱ ᱛᱟᱦᱮᱱᱟᱭ ᱢᱟᱱᱮ ᱩᱱᱤ ᱫᱚ ᱢᱟᱱᱮ ᱵᱟᱯᱞᱟᱣ ᱠᱟᱱᱟᱭ ᱟᱫᱚ ᱩᱱᱤ ᱠᱩᱲᱤ ᱢᱟᱱᱮ ᱜᱚᱜᱚ ᱦᱚᱲ ᱩᱱᱤ ᱜᱚᱜᱚ ᱦᱚᱲ ᱢᱤᱛᱟᱹᱧ ᱠᱟᱱ ᱛᱟᱦᱮᱱᱟ ᱤᱱᱠᱟᱹᱛᱮ ᱦᱩᱸ ᱡᱩᱫᱤ ᱟᱢᱮᱢ ᱵᱟᱯᱞᱟᱜᱼᱟ ᱛᱟᱦᱚᱞᱮ ᱤᱧᱮᱢ ᱞᱟᱹᱭ ᱤᱧᱟ ᱤᱧᱤᱧ ᱱᱚᱱᱛᱮ ᱠᱷᱚᱱᱟᱜ ᱤᱧ ᱨᱟᱭᱵᱟᱨᱟᱢᱟ ᱚᱱᱛᱮ ᱵᱮᱱ ᱴᱷᱤᱠ ᱜᱮᱭᱟ
ᱦᱩᱸ ᱦᱩᱸ ᱟᱫᱚ ᱡᱟᱦᱟᱸ ᱥᱮᱫ ᱫᱚ ᱦᱩᱸ ᱡᱟᱦᱟᱸ ᱥᱮᱫ ᱵᱮᱱ ᱠᱩᱥᱤᱜ ᱠᱟᱱᱟ ᱚᱱᱛᱮ ᱴᱷᱤᱜ ᱱᱟ
ᱤᱧ ᱦᱚᱸ ᱟᱞᱮ ᱥᱮᱫ ᱦᱚᱸ ᱢᱮᱱᱟᱜ ᱠᱚ ᱜᱤᱭᱟ ᱵᱟᱹᱫᱽ ᱠᱚᱨᱮᱠᱚ ᱠᱟᱹᱢᱤ ᱵᱟᱲᱭᱟ
ᱟᱪᱪᱷᱟ ᱟᱪᱪᱷᱟ
ᱦᱮᱸ ᱦᱩᱭᱩᱜᱠᱷᱟᱱ ᱱᱚᱣᱟ ᱢᱟᱱᱮ ᱚᱲᱟᱜ ᱫᱩᱣᱟᱹᱨ
ᱦᱩᱸ ᱦᱩᱸ ᱦᱩᱸ
ᱴᱷᱤᱠ ᱜᱤ ᱠᱩᱫᱟᱹᱨ ᱟᱨ ᱥᱮ ᱦᱮᱞᱳ ᱦᱮᱞᱳ ᱦᱮᱞᱳ ᱦᱮᱞᱳ ᱦᱮᱞᱳ